ᱛᱟᱞᱟᱝ ᱢᱮ
ᱡᱚᱦᱟᱨ ᱜᱮ ᱜᱚᱢᱠᱮ ᱟᱸᱡᱚᱢᱚᱜ ᱠᱟᱱᱟ?
ᱦᱮᱞᱳ᱾
ᱦᱮᱸ ᱟᱸᱡᱚᱢᱚᱜ ᱠᱟᱱᱟ ᱜᱚᱝᱠᱮ?
ᱦᱳᱭ ᱟᱸᱡᱚᱢᱚᱜ ᱠᱟᱱ ᱜᱮᱭᱟ᱾
ᱟᱫᱚ ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱮᱠᱷᱚᱱ ᱫᱚ?
ᱪᱮᱫ ᱞᱮᱠᱟ ᱪᱟᱥᱵᱟᱥ ᱠᱚ?
ᱪᱟᱥᱵᱟᱥ ᱠᱚ ᱮᱠᱷᱚᱱ ᱫᱚ ᱵᱷᱟᱞᱤ ᱜᱮ, ᱵᱟᱝ ᱚᱱᱟ ᱫᱟᱜ ᱜᱮ ᱢᱚᱡᱽ ᱪᱤᱫᱟᱜ ᱵᱟᱭ ᱫᱟᱜ ᱫᱟ ᱟᱞᱮ ᱥᱮᱫ ᱫᱚ?
ᱫᱟᱜ ᱟᱞᱮ ᱥᱮᱫ ᱫᱚ ᱮᱠᱟ ᱫᱤᱱ ᱛᱟᱢᱟᱱ ᱜᱮ᱾ ᱱᱮᱛ ᱜᱮ ᱫᱟᱨᱩᱱ ᱧᱚᱜ ᱠᱟᱫᱟ᱾
ᱟᱫᱚ ᱫᱟᱜ ᱮᱫᱟᱭ ᱥᱮ ᱟᱯᱮᱥᱮᱫ, ᱦᱚᱞᱟ ᱢᱚᱫᱽᱫᱷᱮ ᱨᱮ ᱫᱟᱜ ᱞᱮᱫᱟᱭ ᱥᱮᱵᱟᱝ?
ᱦᱚᱞᱟ ᱢᱟᱫᱷᱮᱨ ᱨᱮ ᱫᱟᱜ ᱜᱮᱫᱟᱭ ᱟᱹᱰᱤ ᱛᱟᱹ ᱯᱤᱥ ᱜᱮ᱾
ᱟᱞᱮ ᱥᱮᱜ ᱫᱚ ᱩᱠᱩᱨ ᱜᱚᱝᱠᱮ ᱵᱟᱭ ᱫᱟᱜ ᱮᱜ ᱫᱚ᱾
ᱦᱚᱸ
ᱚᱱᱟᱜᱮ ᱢᱩᱥᱠᱤᱞ ᱨᱞᱮ ᱯᱟᱲᱟᱣ ᱟᱠᱟᱱᱟ᱾
ᱚ ᱟᱪᱪᱷᱟ ᱚᱠᱟ ᱟᱛᱩ ᱨᱮ ᱟᱯᱮ ᱫᱚ?
ᱟᱛᱩ ᱠᱚᱫᱚ ᱠᱚ ᱢᱮᱱ ᱠᱮᱫᱟ ᱜᱚᱝᱠᱮ ᱞᱟᱹᱭ ᱫᱚ ᱵᱟᱝ ᱜᱟᱱᱚᱜ-ᱟ ᱚᱱᱟᱛᱮ ᱥᱟᱨᱟ ᱠᱚ ᱨᱚᱯᱲᱚᱜ ᱠᱟᱱᱟ᱾
ᱦᱚᱭ ᱦᱚᱭ᱾
ᱚᱱᱟ ᱛᱮᱠᱚ ᱢᱮᱱᱫᱟ ᱟᱛᱩ ᱠᱚᱫᱚ ᱵᱟᱝ ᱢᱟᱱᱮ ᱚᱱᱟ᱾ ᱛᱚ ᱚᱱᱟ ᱥᱟᱭᱤᱰ ᱞᱟᱹᱴᱩ ᱵᱟᱡᱟᱨ ᱧᱚᱜ ᱠᱚᱫᱚ ᱧᱩᱢ ᱫᱚ ᱜᱟᱱᱚᱜ ᱜᱮᱭᱟ᱾ ᱟᱫᱚ ᱟᱹᱛᱩ ᱠᱚᱫᱚ ᱵᱟᱝᱟ ᱱᱤᱡᱮ ᱧᱩᱛᱩᱢ ᱠᱚᱫᱚ ᱵᱟᱝ᱾
ᱦᱳᱭ᱾
ᱚᱱᱠᱟ ᱠᱚ ᱢᱮᱱ ᱠᱟᱫᱟ ᱟᱫᱚ ᱚᱱᱟᱛᱮ ᱚᱱᱟ ᱠᱚᱫᱚ ᱢᱮᱱ ᱵᱟᱝ ᱜᱟᱱᱚᱜ-ᱟ᱾
ᱦᱚᱭ᱾
ᱨᱮᱠᱚᱲᱚᱜ ᱠᱟᱱᱟ ᱥᱮ᱾
ᱦᱳᱭ ᱦᱮᱸ᱾
ᱚᱲᱟᱜ ᱠᱚᱨᱮ ᱫᱚ ᱮᱠᱷᱚᱱ ᱪᱤᱱᱠᱟ ᱢᱮᱱᱟᱜ-ᱢᱮᱱᱟᱜ ᱵᱟᱲᱟ ᱠᱚᱛᱮ? ᱜᱚᱜᱚ ᱛᱟᱠᱚ ᱩᱸ ᱛᱟᱦᱞᱮ ᱟᱯᱷᱚᱨ ᱠᱚ ᱫᱚ ᱯᱮ ᱜᱤᱰᱤ ᱵᱟᱲᱟ ᱠᱮᱫᱟ ᱥᱮ ᱵᱟᱝ?
ᱟᱠᱚᱨ ᱠᱚ, ᱦᱳᱭ ᱵᱚᱨᱛᱚᱢᱟᱱ ᱪᱟᱞᱟᱜ ᱠᱟᱱ ᱜᱮᱭᱟ᱾
ᱦᱩᱲᱩ ᱨᱚᱦᱚᱭ ᱠᱚ ᱫᱚ ᱯᱮ ᱮᱦᱚᱵ ᱵᱟᱲᱟᱭᱱᱟ ᱛᱚᱵᱮ?
ᱦᱩᱲᱩ ᱨᱮ ᱟᱯᱷᱚᱨ ᱜᱮ ᱜᱚᱝᱠᱮ ᱟᱞᱮᱥᱮ ᱫᱚ ᱫᱟᱜ ᱜᱮ ᱵᱟᱭ ᱫᱟᱜ ᱫᱟ ᱪᱤᱠᱟᱛᱮᱢ ᱞᱟᱦᱟᱜ-ᱟ? ᱟᱯᱷᱚᱨᱜᱮ ᱟᱹᱣᱨᱤ ᱞᱮ ᱟᱯᱷᱚᱨᱟ ᱟᱫᱚᱢ ᱦᱚᱲ ᱫᱚ ᱟᱹᱣᱨᱤ ᱠᱚ ᱟᱯᱷᱚᱨᱟ ᱟᱫᱚᱢ ᱦᱚᱲ ᱫᱚ ᱠᱚ ᱟᱯᱷᱚᱨ ᱠᱟᱜ ᱜᱮᱭᱟ᱾ ᱫᱟᱜ ᱜᱮ ᱵᱟᱭ ᱫᱟᱜ ᱫᱟ ᱞᱟᱹᱴᱩ ᱜᱮ ᱟᱣᱨᱤ ᱞᱟᱹᱴᱩᱜ-ᱟ᱾
ᱦᱮᱸ
ᱟᱫᱚ ᱟᱯᱮ ᱠᱚᱫᱚ ᱯᱮ ᱟᱯᱷᱳᱨ ᱠᱮᱫᱟ ᱥᱮ ᱵᱟᱝ?
ᱟᱯᱷᱚᱨ ᱮᱦᱚᱵ ᱠᱟᱱᱟ᱾
ᱩᱸ
ᱥᱤᱭᱟᱜ ᱦᱚᱸ ᱮᱦᱚᱵ ᱠᱟᱱᱟᱞᱮ ᱮᱦᱚᱵ ᱫᱚ᱾
ᱟᱨ ᱨᱚᱦᱚᱭ ᱫᱚᱯᱮ ᱮᱦᱚᱵ ᱠᱟᱫᱟ?
ᱨᱚᱦᱚᱭ ᱫᱚ ᱤᱝᱠᱟ ᱜᱮ ᱛᱷᱚᱲᱟ ᱜᱟᱱ ᱜᱮᱞᱮ ᱨᱚᱦᱚᱭ ᱦᱟᱛᱟᱲ ᱠᱟᱫᱟ᱾ ᱜᱟᱪᱷᱤ ᱠᱚ ᱵᱟᱝ ᱦᱩᱭ ᱧᱚᱜ ᱠᱟᱱᱟ ᱛᱚ,
ᱨᱚᱦᱚᱭ ᱯᱮ ᱮᱦᱚᱵ ᱠᱮᱫᱟ ᱜᱚᱝᱠᱮ?
ᱦᱳᱭ ᱮᱦᱚᱵ ᱱᱟ ᱱᱚᱛᱮ ᱫᱚ᱾
ᱟᱞᱮ ᱥᱮᱜ ᱫᱚ ᱩᱠᱩᱨ ᱜᱚᱝᱠᱮ ᱟᱣᱨᱤ ᱠᱚ ᱮᱦᱚᱵᱟ ᱱᱤᱛ ᱦᱚᱸ᱾ ᱟᱯᱷᱚᱨ ᱜᱮ ᱟᱹᱨᱤ ᱞᱟᱹᱴᱩᱜ-ᱟ ᱫᱟᱜ ᱜᱮ ᱫᱟᱜ ᱜᱮ ᱟᱹᱨᱤ ᱫᱟᱜ-ᱟᱭ ᱟᱞᱮ ᱥᱮᱫ ᱫᱚ᱾
ᱟᱭᱢᱟ ᱫᱤᱱ ᱠᱷᱚᱱᱮ ᱫᱟᱜ ᱠᱮᱫᱟ ᱛᱚ ᱚᱱᱟ ᱤᱭᱟᱹᱛᱮ᱾ ᱫᱤᱱ ᱠᱚᱫᱚ ᱯᱟᱨᱚᱢ ᱵᱟᱲᱟ ᱞᱮᱱᱠᱟᱡ ᱛᱟᱭᱚᱢ ᱛᱮ ᱯᱟᱥᱮᱫ ᱵᱟᱭ ᱫᱟᱜ ᱠᱷᱟᱡ,
ᱦᱩᱸ
ᱚᱱᱟ ᱤᱭᱟᱹᱛᱮ ᱞᱟᱦᱟ ᱫᱚᱢᱟ ᱛᱷᱚᱲᱟ ᱫᱮᱨᱤ ᱧᱚᱜ ᱮ ᱫᱟᱜ ᱠᱮᱫᱟ ᱛᱚ᱾
ᱟᱹᱰᱤ ᱯᱮ ᱞᱟᱦᱟ ᱠᱮᱫᱟ ᱛᱟᱦᱞᱮ ᱜᱚᱝᱠᱮ ᱟᱯᱮ ᱫᱚ ᱟᱞᱮ ᱠᱷᱚᱡ ᱫᱚᱯᱮ ᱞᱟᱦᱟᱭ ᱟᱞᱮᱥᱮᱜ ᱢᱟ ᱫᱟᱜ ᱵᱟᱭ ᱫᱟᱜ ᱮᱜ ᱟᱯᱷᱚᱨ ᱞᱮ ᱜᱤᱰᱤᱨ ᱞᱮ ᱜᱤᱰᱤᱨ ᱠᱩ ᱠᱩᱱ ᱠᱟᱫᱟᱞᱮ᱾ ᱵᱟᱭ ᱫᱟᱜ ᱠᱷᱟᱡ ᱪᱤᱠᱟᱛᱮ ᱞᱟᱴᱩᱜ-ᱟ? ᱟᱯᱷᱚᱨ ᱵᱟᱝ ᱞᱟᱹᱴᱩ ᱞᱮᱱᱠᱷᱟᱱ ᱪᱤᱠᱟᱛᱮᱢ ᱨᱚᱦᱚᱭᱟ? ᱟᱨ ᱫᱟᱜ ᱦᱚᱸ ᱵᱟᱭ ᱫᱟᱜ ᱮᱫᱟ ᱟᱞᱮ ᱥᱮᱫ ᱫᱚ ᱠᱩᱴᱷᱟᱹ ᱨᱮᱜᱮ ᱡᱟᱭᱜᱟ ᱠᱚ᱾ ᱜᱚᱴᱟ
ᱦᱩᱸ
ᱱᱮᱥ ᱫᱚ ᱦᱩᱭᱩᱜ ᱪᱚ ᱵᱟᱝ ᱪᱚ ᱟᱞᱮ ᱥᱮᱫ ᱫᱚ ᱫᱟᱜ ᱦᱚᱸ ᱵᱟᱭ ᱫᱟᱜ ᱮᱫᱟ ᱠᱟᱹᱢᱤ ᱠᱟᱛᱮ ᱜᱮ ᱚᱱᱮ ᱡᱚᱢ ᱦᱩᱭᱩᱜᱼᱟ᱾ ᱡᱟ ᱦᱩᱭᱩᱜ
ᱠᱟᱹᱢᱤ ᱠᱟᱛᱮᱫ ᱜᱮ ᱡᱚᱢ ᱡᱩᱲ ᱠᱟᱱᱟ ᱱᱮᱛᱟᱨ ᱫᱚ
ᱦᱩᱸ ᱠᱟᱹᱢᱤ ᱠᱟᱛᱮᱫ ᱜᱮ ᱤᱭᱟᱹᱭ ᱦᱩᱭᱩᱜᱼᱟ ᱢᱟᱱᱮ ᱵᱟᱭ ᱫᱟᱜ ᱮᱠᱷᱚᱱᱳ᱾
ᱦᱳᱭ
ᱟᱯᱮ ᱫᱚ ᱛᱟᱯᱮ ᱨᱚᱦᱚᱭ ᱠᱮᱫᱟ ᱞᱟᱦᱟ ᱠᱮᱫᱟ ᱯᱮ ᱫᱚᱢᱮ ᱠᱟᱹᱢᱤ
ᱞᱟᱦᱟ ᱠᱮᱫᱟᱞᱮ ᱟᱞᱮ ᱥᱮᱫ ᱫᱚ᱾
ᱟᱯᱮ ᱥᱮᱫ ᱠᱷᱚᱡ ᱜᱮᱛᱚ ᱟᱮ ᱥᱮᱫ ᱦᱚᱸ ᱫᱟᱜ ᱦᱤᱡᱩᱜᱼᱟ᱾
ᱦᱳᱭ ᱦᱳᱭ᱾
ᱟᱯᱮ ᱥᱮᱫ ᱠᱚᱡ ᱫᱟᱜ ᱦᱮᱡ ᱦᱩᱭᱩᱜᱼᱟ ᱛᱟᱯᱚᱨ ᱟᱞᱮ ᱥᱮᱫ ᱞᱮ ᱨᱚᱦᱚᱭᱟ᱾
ᱦᱩᱸ ᱪᱟᱞᱟᱣᱮᱱ ᱵᱚᱪᱷᱚᱨ ᱨᱮ ᱛᱷᱚᱲᱟ ᱜᱟᱱᱮ ᱫᱮᱨᱤ ᱧᱚᱜ ᱠᱮᱫᱟ ᱛᱚ ᱫᱟᱜ
ᱱᱤᱭᱟᱹ ᱵᱚᱪᱷᱚᱨ ᱫᱚ ᱞᱟᱦᱟᱣᱟᱜ ᱯᱮᱭᱟ?
ᱦᱢ ᱱᱤᱭᱟᱹ ᱵᱟᱨ ᱫᱚᱭ ᱞᱟᱦᱟᱣᱟᱜ ᱞᱮᱭᱟ᱾
ᱦᱮᱸ ᱛᱟᱦᱚᱞᱮ ᱛᱱᱟᱹᱜ ᱜᱟᱱ ᱠᱷᱮᱛ ᱠᱚᱯᱮ ᱨᱚᱦᱚᱭ ᱵᱟᱲᱟ ᱠᱮᱫ ᱛᱮ?
ᱩᱸᱻ ᱯᱩᱱ ᱵᱤᱜᱷᱟᱹ ᱫᱚ ᱪᱟᱞᱟᱣᱱᱟ᱾
ᱦᱩᱸ ᱛᱟᱦᱚᱞᱮ ᱵᱤᱞᱤ ᱦᱚᱸᱛᱚ ᱪᱟᱴᱜᱮ ᱵᱤᱞᱤᱜ ᱛᱟᱯᱮ ᱟᱯᱮᱭᱟᱜ ᱫᱚ ᱤᱨ ᱦᱚᱸᱛᱚ ᱪᱟᱴ ᱜᱮᱯᱮ ᱤᱨᱟ᱾
ᱮᱱᱠᱟ ᱫᱤᱵᱤ ᱥᱮᱴᱮᱨᱚᱜ, ᱥᱮᱴᱮᱨᱚᱜ, ᱥᱮᱴᱮᱨᱚᱜ ᱜᱮ᱾
ᱟᱨ ᱤᱭᱟᱹ ᱢᱮᱱ ᱫᱟᱹᱧ ᱪᱮᱫ ᱠᱚᱛᱮᱯᱮ ᱥᱤ ᱦᱚᱪᱚᱭᱮᱫ ᱛᱟᱦᱮ ᱟᱯᱮ ᱫᱚ ᱠᱷᱮᱛ ᱠᱚᱫᱚ?
ᱚᱠᱚᱭ ᱠᱚᱪᱚᱝ ᱱᱟᱦᱮᱞ ᱠᱚᱛᱮ ᱠᱚ ᱥᱤᱭᱟ ᱚᱠᱚᱭ ᱪᱚᱝ ᱠᱟᱹᱴᱤᱡ ᱴᱟᱠᱴᱟᱨ ᱛᱮ ᱚᱠᱚᱭ ᱠᱚᱪᱚᱝ ᱜᱟᱹᱰᱤ ᱢᱮᱱᱟᱜᱼᱟ ᱾ ᱴᱮᱠᱴᱟᱨ ᱞᱟᱹᱴᱩ ᱴᱮᱠᱴᱟᱨ ᱚᱱᱟ ᱠᱚᱛᱮ ᱦᱚᱸᱠᱚ ᱥᱤ ᱦᱚᱪᱚᱭᱮᱫᱟ ᱾
ᱚ
ᱦᱚᱸᱭ
ᱟᱯᱮ ᱫᱚ ᱪᱮᱫ ᱛᱮᱯᱮ ᱥᱤ ᱪᱚ ᱞᱮᱫᱟ?
ᱟᱞᱮ ᱫᱚ ᱴᱮᱠᱴᱟᱨ ᱛᱮᱜᱮ᱾
ᱚ
ᱞᱟᱹᱴᱩᱣᱟᱜ ᱴᱟᱠᱴᱟᱨ ᱛᱮ ᱵᱷᱟᱲᱟ ᱟᱹᱜᱩ ᱠᱟᱛᱮᱫ᱾
ᱦᱩᱸ ᱴᱮᱠᱴᱟᱨ ᱛᱮᱜᱮ ᱪᱟᱲᱚᱜᱼᱟ ᱚᱱᱟᱛᱮᱜᱮ ᱾
ᱦᱳᱭ
ᱚᱱᱟ ᱠᱷᱟᱡ ᱫᱚ ᱪᱟᱲᱚᱜᱼᱟ ᱴᱮᱠᱴᱟᱨ ᱛᱮᱠᱷᱟᱡ ᱫᱚ ᱵᱟᱠᱷᱟᱡ ᱱᱚᱝᱠᱟ ᱱᱟᱦᱮᱞ ᱛᱮᱫᱚ ᱫᱚᱢᱮ ᱞᱟᱜᱟᱜᱼᱟ ᱾ ᱫᱚᱢᱮ ᱫᱤᱱ ᱱᱚᱝᱠᱟ ᱞᱟᱹᱴᱩ ᱠᱷᱮᱫ ᱛᱟᱦᱮᱟᱸᱱ ᱠᱷᱟᱡ ᱫᱚ᱾
ᱦᱳᱭ ᱦᱮᱸ ᱟᱯᱮ ᱫᱚ ᱛᱚᱵᱮ ᱛᱤᱥ ᱜᱟᱱ ᱯᱮ ᱮᱯᱚᱜ ᱠᱟᱱᱟ?
ᱟᱯᱷᱚᱨ᱾ ᱪᱮᱜ ᱮᱢ ᱢᱮᱱ ᱠᱮᱫᱟ ᱜᱚᱢᱠᱮ ᱢᱚᱡᱽ ᱛᱮ ᱵᱟᱝᱤᱧ ᱟᱸᱡᱚᱢ ᱞᱮᱫ ᱛᱟᱢᱟ?
ᱚᱻ ᱟᱯᱮᱫᱚ ᱛᱤᱥ ᱜᱟᱱ ᱛᱮ ᱫᱚᱯᱮ ᱮᱦᱚᱵᱟ ᱟᱯᱷᱚᱨ ᱠᱚᱫᱚ?
ᱟᱯᱮ ᱟᱯᱷᱚᱨ ᱫᱚ ᱮᱦᱚᱵ ᱫᱚᱞᱮ ᱮᱦᱚᱵ ᱠᱟᱫᱟ ᱫᱚᱢᱮ ᱫᱚ ᱦᱮᱸ, ᱟᱫᱚ ᱫᱟᱜ ᱵᱟᱭ ᱫᱟᱜ ᱮᱡ ᱞᱟᱹᱴᱩᱫᱚ ᱵᱟᱝ ᱞᱟᱹᱴᱩᱜ ᱠᱟᱱ ᱛᱟᱞᱮᱭᱟ᱾
ᱦᱚᱸᱭ
ᱮᱨ ᱫᱚᱞᱮ ᱮᱨ ᱠᱟᱜ ᱜᱮᱭᱟ ᱟᱫᱚ ᱵᱟᱭ ᱫᱟᱜ ᱮᱫᱟ ᱚᱱᱟᱛᱮ ᱵᱟᱝ ᱞᱟᱹᱴᱩᱜ ᱠᱟᱱᱟ ᱾
ᱦᱚᱸ ᱾
ᱚᱱᱟᱛᱮᱜᱮ ᱢᱩᱥᱠᱤᱞ ᱨᱮᱞᱮ ᱯᱟᱲᱟᱣ ᱟᱠᱟᱱᱟ, ᱟᱫᱚ ᱟᱯᱮ ᱥᱮᱫ ᱫᱟᱜ ᱫᱚ ᱢᱟᱱᱮ ᱟᱞᱮ ᱥᱮᱫ ᱦᱚᱸᱭ ᱫᱟᱜ ᱜᱮᱭᱟ ᱾
ᱫᱟᱜ ᱜᱮᱭᱟᱭ ᱦᱩᱸ ᱾
ᱛᱟᱦᱚᱞᱮ ᱤᱭᱟᱹ ᱠᱚᱫᱚ ᱟᱢᱵᱟ ᱵᱟᱛᱤ ᱪᱮᱫ ᱞᱮᱠᱟᱯᱮ ᱢᱟᱱᱟᱣᱟ?
ᱪᱮ ᱵᱟᱝ?
ᱟᱢᱵᱟᱵᱚᱛᱤ ᱾
ᱟᱢᱵᱟᱵᱚᱛᱤ ᱾
ᱦᱢ ᱪᱮᱫ ᱞᱮᱠᱟ ᱯᱮ ᱢᱟᱱᱟᱣ ᱛᱟᱦᱮᱱ ᱜᱮ?
ᱦᱚ ᱚᱱᱟ ᱢᱟᱱᱟᱣ ᱫᱟᱠᱚ ᱱᱤᱭᱟᱹ ᱥᱩᱨ ᱥᱩᱨ ᱡᱟᱭᱜᱟ ᱛᱮᱜᱮ ᱾
ᱦᱢ ᱾
ᱪᱮᱫ ᱞᱮᱠᱟ ᱟᱯᱮᱥᱮᱫ ᱪᱮᱫ ᱞᱮᱠᱟ ᱦᱩᱭ ᱵᱟᱲᱟᱜ ᱠᱟᱱᱟ ᱦᱩᱞ ᱢᱟᱦᱟ ᱠᱚ?
ᱦᱩᱞ ᱢᱟᱦᱟ ᱠᱚ, ᱦᱩᱭᱩᱜ ᱠᱟᱱ ᱜᱮᱭᱟ ᱵᱷᱟᱹᱞᱤ ᱜᱮ ᱾
ᱚ ᱱᱤᱭᱟᱹ ᱵᱟᱨ ᱟᱞᱮ ᱥᱮᱫ ᱫᱚ ᱵᱚᱞᱮ ᱯᱮ ᱡᱟᱭᱜᱟ ᱨᱮ ᱾
ᱯᱮ ᱡᱟᱭᱜᱟ ᱨᱮ, ᱟᱞᱮᱫᱚ ᱢᱟᱱᱮ ᱞᱟᱹᱴ ᱞᱟᱹᱴᱩ ᱜᱮᱛᱟᱞᱮ ᱠᱩᱞᱦᱤ ᱚᱱᱟᱜᱤ ᱢᱟ ᱢᱟᱱᱮ ᱠᱟᱹᱴᱤᱡ ᱠᱟᱹᱴᱤᱡ ᱜᱮᱭᱟ ᱛᱟᱞᱮ ᱠᱩᱞᱦᱤ ᱛᱚ ᱢᱤᱫᱴᱷᱮᱡ ᱜᱮᱸ ᱦᱟᱸᱜ ᱞᱟᱹᱴᱩ ᱠᱟᱛᱮᱫ ᱞᱮ ᱠᱚᱨᱟᱣ ᱦᱚᱪᱚᱭᱟ ᱢᱟᱱᱮ ᱚᱸᱰᱮ ᱜᱮᱱᱟᱜ ᱦᱩᱭᱩᱜᱼᱟ ᱡᱚᱛᱚ ᱟᱹᱛᱩ ᱦᱤᱥᱟᱹᱵ ᱠᱟᱛᱮ ᱾
ᱦᱳᱭ ᱾
ᱟᱨ ᱡᱟᱦᱟᱱᱟᱜ ᱚᱱᱟ ᱤᱭᱟᱹ ᱛᱚᱯᱮ ᱫᱚᱦᱚᱭᱫᱟ ᱥᱮ ᱪᱮᱫ ᱛᱟᱯᱚᱨᱮᱨ ᱫᱤᱱ ᱠᱚᱨᱮ ᱡᱟᱦᱟᱱᱟᱜ ᱡᱟᱛᱨᱟ ᱠᱚ ᱤᱭᱟᱹ ᱠᱚ?
ᱡᱟᱛᱨᱟ ᱠᱚ ᱱᱚᱛᱮ ᱫᱚ ᱦᱩᱭ ᱫᱚᱠᱚ ᱦᱩᱭ ᱵᱟᱲᱟ ᱦᱚᱪᱚᱮᱫ ᱠᱟᱱ ᱜᱮᱭᱟ, ᱟᱫᱚ ᱤᱧᱫᱚ ᱵᱟᱹᱧ ᱥᱮᱱ ᱵᱟᱲᱟᱣ ᱟᱠᱟᱱᱟ ᱚᱱᱠᱟ
ᱦᱩᱸ ᱾
ᱚᱱᱠᱟ ᱞᱟᱹᱴᱩ ᱯᱚᱨᱚᱵᱽ ᱛᱟᱦᱮᱱ ᱠᱷᱟᱡ ᱴᱟᱜ ᱢᱚᱡᱽ ᱟᱵᱚ ᱥᱚᱢᱟᱡᱽ ᱨᱮᱭᱟᱜ ᱚᱠᱟᱴᱟᱜ ᱢᱚᱡᱽ ᱯᱨᱳᱜᱨᱟᱢ ᱛᱟᱦᱮᱱᱟ ᱚᱱᱟ ᱠᱚᱨᱮ ᱫᱚᱧ ᱥᱮᱴᱮᱨᱚᱜ ᱜᱮᱭᱟᱧ ᱾
ᱚ ᱟᱨ ᱟᱢ ᱫᱚ ᱮᱠᱷᱚᱱ ᱫᱚ ᱚᱠᱟᱨᱮ ᱢᱮᱱᱟᱢᱟ ᱠᱟᱹᱢᱤ ᱨᱮᱥᱮ ᱚᱲᱟᱜ ᱨᱮ?
ᱚᱲᱟᱜ ᱨᱮ ᱾
ᱛᱟᱦᱚᱞᱮ ᱪᱟᱥᱵᱟᱥ ᱠᱚᱫᱚᱢ ᱜᱚᱲᱚᱣᱟᱠᱚ ᱠᱟᱱ ᱜᱮᱭᱟ ᱛᱚ?
ᱦᱢ ᱥᱚᱢᱚᱭ ᱨᱮ ᱚᱞᱚᱜ ᱯᱟᱲᱦᱟᱜᱼᱟ ᱥᱚᱢᱚᱭ ᱨᱮᱦᱚᱸ ᱪᱟᱥᱵᱟᱥ ᱠᱚᱦᱚᱧ ᱜᱚᱲᱚ ᱟᱠᱚ ᱜᱮᱭᱟ ᱾
ᱛᱟᱦᱚᱞᱮ ᱜᱟᱹᱰᱤ ᱛᱮ ᱯᱮ ᱥᱤ ᱚᱪᱚᱭᱮᱫᱟ ᱟᱲᱮ ᱫᱚ ᱵᱟᱯᱮ ᱞᱟᱜ ᱫᱟ?
ᱚ ᱚᱱᱟᱫᱚ ᱟᱲᱮ ᱠᱚᱫᱚ ᱱᱤᱡᱮ ᱛᱮᱜᱮ ᱠᱩᱰᱤ ᱠᱚᱛᱮ ᱜᱮ ᱾
ᱟᱨ ᱫᱷᱟᱨᱮ ᱛᱮᱫᱚ ᱵᱟᱭ ᱪᱟᱹᱞᱩᱭᱟ ᱰᱟᱭᱵᱷᱟᱨ ᱫᱚ?
ᱰᱟᱭᱵᱷᱟᱨ
ᱦᱢ ᱢᱟᱱᱮ ᱫᱷᱟᱨᱮ ᱫᱷᱟᱨᱮ ᱛᱮ ᱡᱮᱢᱚᱱ ᱞᱟᱜ ᱵᱟᱝ ᱦᱩᱭᱩᱜ ᱚᱱᱠᱟ ᱾
ᱦᱚᱸ ᱚᱱᱟ ᱫᱚ ᱚᱱᱟ ᱫᱚ ᱵᱟᱝ ᱠᱷᱟᱞᱤ ᱡᱟᱵᱚᱨ ᱦᱚᱪᱚᱭ ᱠᱚᱣᱟ ᱞᱮ ᱾
ᱟᱨ ᱤᱭᱟᱹ ᱤᱭᱟᱹ ᱴᱨᱟᱠ ᱛᱮ ᱥᱤ ᱠᱟᱛᱮ ᱢᱤᱫ ᱪᱷᱚᱴ ᱯᱮ ᱤᱭᱟᱹᱭ ᱛᱟᱦᱮᱸᱱᱟ ᱟᱬᱜᱚᱢ ᱛᱟᱦᱮᱱᱟ ᱯᱮ ᱥᱮ ᱵᱟᱝ?
ᱟᱬᱜᱚᱢ ᱫᱚ ᱦᱮᱸ ᱟᱬᱜᱚᱢᱮᱜ ᱠᱟᱱ ᱜᱮᱭᱟᱞᱮ ᱾
ᱦᱢ ᱾
ᱟᱬᱜᱚᱢ ᱫᱚ ᱱᱤᱡᱮ ᱛᱮᱜᱮ ᱜᱟᱹᱭ ᱰᱟᱝᱨᱟ ᱛᱮ ᱾
ᱚᱱᱟ ᱫᱚ ᱵᱟᱭ ᱴᱨᱟᱠ ᱫᱚ ᱩᱱᱤ ᱫᱚ ᱵᱟᱭ ᱟᱬᱜᱚᱢᱟ
ᱦᱳᱭ ᱦᱳᱭ ᱦᱳᱭ ᱦᱩᱸ ᱦᱩᱸ
ᱛᱟᱦᱚᱞᱮ ᱫᱟᱠᱟ ᱠᱚ ᱫᱚ ᱡᱚᱢ ᱵᱟᱲᱟ ᱦᱩᱭ ᱟᱠᱟᱱᱟ ᱥᱮ ᱵᱟᱝ
ᱦᱳᱭ ᱦᱳᱭ ᱛᱮᱦᱤᱧ ᱢᱟ ᱦᱟᱴ ᱛᱟᱦᱮᱸ ᱠᱟᱱᱟ ᱛᱚ
ᱦᱩᱸ
ᱟᱞᱮ ᱥᱮᱫ ᱨᱮ ᱟᱫᱚ ᱚᱸᱰᱮ ᱠᱷᱚᱱ ᱪᱟᱞᱟᱣ ᱵᱟᱲᱟ ᱠᱟᱛᱮᱫ ᱠᱚ ᱥᱟᱣᱫᱟ ᱠᱚ ᱟᱹᱜᱩ ᱵᱟᱲᱟ ᱠᱟᱛᱮᱫ ᱛᱮᱭᱟᱨ ᱤᱥᱤᱱ ᱵᱟᱥᱟᱝ ᱦᱩᱭ ᱵᱟᱲᱟ ᱠᱟᱛᱮᱫ ᱜᱮ ᱡᱚᱢ ᱫᱚ ᱦᱩᱭᱱᱟ
ᱦᱩᱸ ᱟᱨ ᱯᱟᱭᱨᱟ ᱠᱚᱛᱚ ᱦᱩᱭ ᱟᱠᱟᱱ ᱜᱮᱭᱟ
ᱦᱳᱭ
ᱪᱮᱫ ᱞᱮᱠᱟ ᱟᱯᱮ ᱥᱮᱫ ᱞᱚᱞᱚ ᱜᱮ ᱟᱹᱭᱠᱟᱹ ᱵᱟᱲᱟᱜ ᱠᱟᱱᱟ ᱥᱮ
ᱟᱞᱮ ᱥᱮᱫ ᱮᱠᱷᱚᱱ ᱞᱚᱞᱚ ᱜᱮ ᱢᱮᱱᱟᱜ-ᱟ ᱛᱚ ᱞᱚᱞᱚ ᱜᱮ ᱟᱹᱭᱠᱟᱹᱜ ᱠᱟᱱᱟ
ᱱᱚᱱᱛᱮ ᱚᱱᱠᱟ ᱜᱮ ᱫᱩᱸᱫᱷᱩ ᱫᱚ ᱫᱩᱸᱫᱷᱩ ᱟᱠᱟᱫ ᱜᱮᱭᱟ ᱱᱤᱛ ᱦᱚᱸ ᱟᱫᱚ ᱞᱚᱞᱚ ᱫᱚ ᱟᱹᱭᱠᱟᱹᱜ ᱠᱟᱱ ᱜᱮᱭᱟ
ᱚ
ᱫᱷᱤᱱᱟᱹᱱ ᱥᱮᱫ ᱜᱮ ᱫᱟᱜᱽ ᱠᱷᱟᱡ
ᱟᱨ ᱦᱚᱞᱟ ᱫᱚ ᱟᱞᱮ ᱴᱷᱟᱱᱰᱟ ᱦᱚᱭᱟ ᱟᱞᱮ ᱮᱢᱟᱜ ᱠᱟᱱ ᱟᱯᱮᱥᱮᱜ ᱫᱟᱜ ᱞᱮᱫᱟ ᱥᱮ ᱦᱚᱞᱟ
ᱦᱚᱞᱟ ᱫᱤᱱᱟᱹᱢ ᱜᱮ ᱤᱱᱠᱟ ᱢᱤᱫ ᱪᱮᱫ ᱢᱤᱫ ᱦᱟᱯᱛᱟ ᱫᱚ ᱚᱱᱠᱟ ᱫᱟᱜ ᱠᱮᱫᱟᱭ ᱢᱤᱫ ᱨᱟᱴᱟ ᱛᱮᱜᱮ
ᱚ ᱟᱞᱮ ᱢᱟ ᱦᱚᱞᱟ ᱥᱟᱨᱟᱫᱤᱱ ᱞᱮᱠᱟ ᱨᱤᱢᱤᱞ ᱠᱟᱫᱟ ᱫᱟᱜ ᱢᱟ ᱵᱟᱭ ᱫᱟᱜ ᱮᱜ
ᱦᱳᱭ
ᱟᱨ ᱫᱟᱜ ᱨᱮᱱᱟᱜ ᱡᱚᱨᱩᱨᱟᱛ ᱛᱟᱞᱮᱭᱟ ᱫᱟᱜ ᱵᱟᱭ ᱫᱟᱜ ᱟᱞᱮ ᱢᱮᱱᱠᱷᱟᱱ ᱟᱠᱚᱨ ᱞᱟᱹᱴᱩᱜ ᱛᱟᱞᱮᱭᱟ ᱟᱨ ᱫᱟᱜ ᱜᱮ ᱵᱟᱭ ᱫᱟᱜ ᱟᱞᱮ ᱠᱟᱱᱟ
ᱦᱩᱸ
ᱛᱟᱦᱚᱞᱮ ᱩᱞ ᱠᱚᱫᱚ ᱟᱯᱮ ᱥᱮᱫ ᱫᱚ ᱢᱮᱱᱟᱜ ᱟᱥᱮ ᱵᱟᱹᱱᱩᱜᱼᱟ
ᱩᱞ ᱠᱚ ᱢᱮᱱᱟᱜ ᱜᱮᱭᱟ ᱡᱚᱢ ᱵᱟᱲᱟ ᱠᱮᱫᱟᱞᱮ
ᱚ ᱵᱤᱞᱤ ᱪᱟᱵᱟᱭᱮᱱ ᱛᱟᱯᱮᱭᱟ ᱥᱮ ᱢᱮᱱᱟᱜ ᱜᱮᱭᱟ
ᱛᱷᱚᱲᱟ ᱜᱟᱱ ᱢᱮᱱᱟᱜᱼᱟ ᱟᱫᱚ ᱵᱚᱞᱮ ᱜᱟᱯᱟ ᱵᱚᱞᱮ ᱜᱟᱛᱮ ᱠᱚ ᱦᱤᱡᱩᱜ ᱛᱤᱧᱟᱹ ᱦᱳᱥᱴᱮᱞ ᱨᱮ
ᱚ
ᱦᱳᱥᱴᱮᱞ ᱨᱮᱱ ᱠᱚ ᱦᱤᱡᱩᱜ ᱠᱟᱱ ᱛᱤᱧᱟᱹ ᱜᱟᱛᱮ ᱠᱚ ᱟᱫᱚ ᱩᱱᱠᱩ ᱢᱮᱱ ᱠᱟᱫᱟ ᱠᱚ ᱦᱮᱸᱼᱼ
ᱠᱩᱞ ᱛᱟᱨᱟ ᱟᱠᱟᱱ ᱥᱤᱫ ᱥᱮ ᱫᱟᱨᱮ ᱢᱮᱱᱟᱜ ᱛᱟᱯᱮᱭᱟ
ᱩ ᱩᱞ ᱫᱚ ᱵᱟᱝ ᱢᱟᱱᱮ ᱦᱤᱡᱩᱜ ᱟᱠᱚ ᱵᱚᱞᱮ ᱯᱮᱲᱟ ᱦᱚᱲᱚᱜ ᱟᱫᱚ ᱠᱚ ᱢᱮᱱ ᱠᱟᱫᱟ ᱟᱯᱮ ᱚᱲᱟᱜ ᱞᱮ ᱧᱮᱞ ᱛᱟᱨᱟᱭᱟ
ᱟᱨ ᱠᱩᱫ ᱫᱟᱨᱮ ᱫᱚ ᱟᱯᱮ ᱥᱮᱫ ᱦᱩᱸ ᱵᱤᱨᱼᱼ ᱟᱯᱮ ᱥᱮᱫ ᱠᱚ ᱦᱮᱡ ᱟᱠᱟᱱᱟ ᱛᱟᱦᱚᱞᱮ ᱠᱚ ᱧᱮᱞ ᱛᱟᱨᱟ ᱠᱟᱜᱼᱟ
ᱦᱮᱸ ᱦᱳᱥᱴᱮᱞ ᱟᱞᱮ ᱯᱷᱮᱰ ᱨᱮᱜᱮ ᱢᱮᱱᱟᱜᱼᱟ ᱛᱚ ᱚᱸᱰᱮ ᱟᱫᱚ ᱤᱧ ᱦᱚᱸ ᱦᱳᱥᱴᱮᱞ ᱨᱤᱧ ᱛᱟᱦᱮᱱᱚᱜ ᱠᱟᱱ ᱛᱟᱦᱮᱱᱟ ᱰᱨᱟᱭᱵᱤᱝ ᱤᱧ ᱪᱮᱫ ᱮᱫ ᱠᱟᱱ ᱛᱟᱦᱮᱱᱟ
ᱟᱫᱚ ᱪᱟᱥ ᱵᱟᱥ ᱟᱛᱮᱫ ᱛᱮ ᱢᱟᱱᱮᱢ ᱦᱮᱡ ᱟᱠᱟᱱᱟ ᱥᱮ ᱪᱮᱫ ᱞᱟᱹᱜᱤᱫ ᱮᱢ ᱦᱮᱡ ᱟᱠᱟᱱᱟ
ᱟᱫᱚ ᱦᱮᱡ ᱥᱩᱨ ᱟᱠᱟᱱ ᱛᱮᱠᱚ ᱵᱚᱞᱮ ᱟᱫᱚ ᱚᱲᱟᱜ ᱠᱚ ᱵᱚᱞᱮ ᱠᱚ ᱧᱮᱞ ᱛᱟᱨᱟᱭᱟ
ᱦᱩᱸ ᱛᱟᱦᱚᱞᱮ ᱠᱩᱫ ᱫᱟᱨᱮ ᱫᱚ ᱟᱯᱮ ᱥᱮᱫ ᱫᱚ ᱢᱮᱱᱟᱜᱼᱟ ᱥᱮ ᱵᱟᱹᱱᱩᱜᱼᱟ ᱜᱚᱝᱠᱮ
ᱚᱻ ᱠᱩᱫᱽ ᱦᱚᱸ ᱢᱮᱱᱟᱜ ᱜᱮᱭᱟ ᱟᱞᱮ ᱥᱮᱫ ᱫᱚ᱾ ᱚᱸ ᱠᱩᱫᱽ ᱫᱟᱨᱮ ᱢᱮᱱᱟᱜ ᱼᱟ ᱡᱟᱢ ᱯᱟᱸ
ᱦᱮᱸ ᱢᱟᱱᱮ ᱡᱟᱢ ᱠᱚ, ᱢᱮᱛᱟᱜᱼᱟ᱾ ᱫᱤᱠᱩ ᱛᱮᱫᱚ᱾
ᱦᱮᱸ
ᱟᱵᱚ ᱫᱚ ᱠᱩᱫᱽ ᱵᱚᱱ ᱢᱮᱛᱟᱜᱼᱟ ᱾ ᱟᱯᱮ ᱫᱚ ᱡᱟᱢ ᱜᱮᱯᱮ ᱢᱮᱛᱟᱜᱼᱟ?
ᱦᱮᱸ ᱡᱟᱢ ᱜᱮ, ᱚᱱᱠᱟᱧ ᱨᱚᱲᱟ᱾ ᱦᱮᱣᱟ - ᱦᱮᱣᱟ ᱦᱮᱡᱱᱟ -ᱛᱚ ᱚᱱᱠᱟᱜᱮ ᱵᱟᱠᱚ ᱵᱩᱡᱷᱽᱟᱹᱣ ᱜᱚᱫᱛᱮ, ᱚᱱᱟ ᱤᱭᱟᱹᱛᱮ ᱚᱱᱠᱟ ᱨᱚᱲ ᱡᱩᱨᱩᱲ ᱠᱟᱱᱟ ᱛᱚ᱾
ᱚᱱᱟᱜᱮ ᱢᱮᱱᱟᱜᱼᱟ᱾ ᱱᱟᱲᱸᱠᱳᱞ ᱦᱚᱸ ᱢᱮᱱᱟᱜ ᱜᱮᱭᱟ᱾
ᱦᱩᱸ
ᱮᱴᱮᱱᱰᱚᱥ
ᱟᱫᱚ ᱦᱳᱥᱴᱮᱞ ᱨᱮ ᱛᱟᱦᱮᱸ- ᱛᱟᱦᱮᱸ ᱛᱮ ᱚᱱᱠᱟ ᱦᱮᱣᱟᱸ ᱦᱩᱭ ᱟᱠᱟᱱ ᱛᱟᱢᱟ᱾
ᱦᱳᱭ, ᱦᱳᱭ
ᱚᱱᱟ ᱛᱮᱜᱮ ᱚᱱᱠᱟᱢ ᱢᱮᱱᱟ᱾
ᱱᱚᱜᱼᱚᱭ
ᱛᱟᱦᱚᱞᱮ ᱠᱩᱫᱽ ᱵᱤᱞᱤ ᱫᱚ, ᱟᱯᱮᱥᱮᱫ ᱪᱟᱵᱟᱭᱮᱱᱟ᱾ ᱥᱮ ᱢᱮᱱᱟᱜ ᱜᱮᱭᱟ ᱤᱠᱷᱚᱱ?
ᱠᱩᱫᱽ ᱵᱤᱞᱤ ᱢᱮᱱᱟᱜ ᱜᱮᱭᱟ᱾ ᱚᱱᱠᱟ ᱜᱮ ᱫᱟᱜ ᱮᱫᱟᱭ ᱮᱱᱠᱟᱭ ᱫᱟᱜ -ᱛᱮᱜᱮᱧ ᱧᱩᱨᱦᱟᱹᱜ ᱠᱟᱱᱟ
ᱛᱟᱦᱞᱮ ᱠᱩᱫ ᱵᱤᱞᱤ ᱫᱚ-ᱠᱚ ᱫᱚᱢ ᱡᱚᱢ ᱵᱟᱲᱟᱭᱮᱫᱟ᱾ ᱥᱮ ᱵᱟᱝ?
ᱱᱮᱥ ᱵᱚᱪᱷᱚᱨ ᱫᱚ ᱵᱟᱝᱜᱤᱧ ᱡᱚᱢ ᱟᱠᱟᱜᱼᱟ
ᱦᱮᱸ ᱦᱳᱥᱴᱮᱞ ᱠᱷᱚᱱ ᱠᱮᱵᱚᱞ ᱦᱮᱡ ᱦᱩᱭ ᱟᱠᱟᱱᱟ ᱛᱚ ᱾ᱟᱫᱚ ᱵᱟᱹᱧ ᱧᱮᱞ ᱯᱟᱲᱟᱣ ᱟᱠᱟᱱᱟ ᱾ᱡᱮ ᱚᱠᱟ ᱠᱚᱨᱮ ᱦᱮᱱᱟᱜᱼᱟ᱾ ᱚᱠᱚᱭ ᱠᱚᱣᱟᱜ ᱦᱮᱱᱟᱜᱼᱟ᱾ ᱟᱞᱮᱭᱟᱼᱜ ᱦᱚᱸ ᱛᱟᱦᱮᱸ ᱠᱟᱱ ᱜᱮᱭᱟ᱾ ᱟᱫᱚ ᱚᱱᱮ ᱢᱟᱜ ᱦᱚᱪᱚᱸ ᱠᱮᱫᱟᱞᱮ ᱾ ᱡᱮ ᱛᱷᱚᱲᱟ ᱞᱟᱦᱟ ᱱᱤᱭᱟᱹ ᱵᱟᱨ ᱫᱚ ᱵᱟᱝ ᱡᱚ ᱞᱮᱱᱟ᱾
ᱟᱫᱚ ᱦᱚᱲ ᱠᱚᱣᱟ-ᱜ ᱫᱚ ᱵᱟᱹᱱᱩᱜ ᱛᱮ?
ᱦᱮᱸ ᱦᱚᱲ ᱠᱚᱣᱟᱜ ᱥᱮᱸᱫᱽᱨᱟ ᱜᱮ ᱵᱤᱲᱟᱹᱣᱟ᱾ ᱢᱮᱱᱟᱜ, ᱢᱮᱱᱟᱜ ᱠᱚ ᱢᱮᱱᱟᱜ ᱛᱟᱠᱚ ᱜᱮᱭᱟ ᱚᱲᱟᱜ ᱠᱚᱨᱮ ᱫᱚ᱾
ᱦᱮᱸ ᱜᱚᱝᱠᱮᱧ ᱢᱮᱱᱫᱟ ᱾ ᱴᱟᱭᱹᱤᱢ ᱠᱚᱼᱫᱚ ᱦᱩᱭ ᱮᱱᱟ ᱱᱤᱛᱚᱜ ᱫᱚ᱾
ᱴᱟᱭᱤᱢ ᱠᱚ?
ᱦᱩᱸ ᱴᱟᱭᱤᱢ ᱠᱚ ᱦᱩᱭᱱᱟ᱾ ᱫᱚᱦᱚᱭ ᱦᱩᱭᱩᱜᱼᱟ ᱱᱤᱛᱳᱜ ᱫᱚ᱾
ᱦᱚᱭ
ᱟᱡ ᱛᱮ ᱜᱮᱫᱚᱜᱼᱟ᱾